ᱮ ᱜᱚᱝᱠᱮ ᱡᱚᱦᱟᱨ ᱜᱮ!
ᱦᱮᱸ ᱜᱚᱝᱠᱮ ᱡᱚᱦᱟᱨ ᱜᱮ!
ᱞᱟᱹᱭᱟᱞᱤᱧ ᱜᱚᱝᱠᱮ ᱪᱮᱫ ᱞᱮᱠᱟ ᱢᱮᱱᱟᱜ ᱵᱮᱱᱟ ᱛᱟᱦᱞᱮ?
ᱦᱮᱸ ᱜᱚᱝᱠᱮ ᱟᱞᱤᱧ ᱫᱚ ᱱᱤᱛ ᱜᱷᱟᱹᱲᱤᱡ ᱫᱚᱞᱤᱧ ᱵᱮᱥ ᱵᱟᱲᱟ ᱜᱮᱭᱟ ᱛᱚ, ᱟᱹᱵᱤᱱ ᱪᱮᱫ ᱞᱮᱠᱟ ᱢᱮᱱᱟᱜ ᱵᱤᱱᱟ ᱚᱱᱟ ᱞᱟᱦᱟ ᱞᱟᱹᱭ ᱵᱤᱱ?
ᱦᱮᱸ ᱜᱚᱝᱠᱮ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟ ᱟᱨ ᱚᱲᱟᱜ ᱠᱚᱨᱮᱱ ᱦᱚᱸ ᱱᱟᱯᱟᱭ ᱜᱮ ᱢᱮᱱᱟᱜ ᱠᱚᱣᱟ ᱡᱚᱛᱚ ᱦᱚᱲᱜ ᱜᱮ᱾ ᱛᱚ ᱜᱚᱝᱠᱮ ᱚᱲᱟᱜ ᱠᱚᱨᱮ ᱫᱚ ᱪᱮᱫ ᱞᱮᱠᱟ ᱢᱮᱱᱟᱜ ᱠᱚᱣᱟ?
ᱦᱮᱸ ᱜᱚᱢᱠᱮ ᱡᱷᱚᱛᱚ ᱥᱟᱱᱟᱢ ᱦᱚᱲ ᱠᱚᱜᱮ ᱱᱟᱯᱟᱭ ᱵᱟᱲᱟ ᱜᱮ ᱚᱲᱟᱜ ᱦᱚᱲ ᱦᱚᱸᱠᱚ ᱱᱟᱯᱟᱭ ᱜᱮᱭᱟ᱾ ᱟᱨ ᱡᱚ ᱡᱷᱚᱛᱚ ᱠᱤᱪᱷᱩ ᱜᱮ ᱵᱮᱥ ᱵᱟᱲᱟ ᱜᱮᱭᱟ ᱟᱨᱠᱤ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱛᱟᱦᱞᱮ ᱜᱚᱝᱠᱮ ᱱᱚᱜ-ᱚᱭ ᱡᱮ ᱟᱵᱩ ᱮᱸᱻ ᱟᱜᱚᱥ ᱢᱟᱥ ᱦᱤᱞᱟᱹ ᱱᱚᱭ ᱟᱹᱫᱤᱵᱟᱹᱥᱤ ᱮᱸ ᱡᱟᱦᱟᱸ ᱫᱤᱵᱚᱥ ᱩᱫᱩᱜ ᱦᱩᱭᱩᱜ ᱠᱟᱱᱟ, ᱛᱚ ᱟᱯᱮ ᱚᱱᱛᱮ ᱫᱚ ᱪᱮᱫ ᱞᱮᱠᱟ ᱢᱟᱱᱟᱣ ᱫᱟ ᱜᱚᱝᱠᱮ?
ᱦᱮᱸ ᱜᱚᱝᱠᱮ ᱟᱹᱰᱤ ᱞᱟᱜᱟᱛᱟᱨ ᱠᱚ ᱢᱟᱱᱟᱣ ᱜᱮᱭᱟ ᱟᱹᱰᱤ ᱨᱟᱹᱥᱠᱟᱹ ᱥᱟᱞᱟᱜ ᱜᱮ᱾ ᱚ ᱛᱚ ᱱᱚᱸᱰᱮ ᱟᱹᱰᱤ ᱪᱤᱠᱟᱹᱧ ᱞᱟᱹᱭᱟ ᱢᱟᱱᱮ ᱟᱹᱰᱤ ᱱᱟᱯᱟᱭ ᱛᱮ ᱪᱷᱤᱢᱪᱷᱟᱢ ᱥᱟᱺᱦᱤᱡ ᱜᱮᱠᱚ ᱢᱟᱱᱟᱣ ᱜᱮᱭᱟ ᱢᱟᱱᱮ ᱮᱸ ᱠᱟᱹᱴᱤᱡ ᱮᱱᱮᱡ ᱥᱮᱨᱮᱧ ᱠᱚ ᱦᱩᱭᱩᱜ ᱛᱟᱞᱮᱭᱟ ᱦᱮᱸ ᱥᱮ ᱵᱟᱝ ᱛᱚ ᱤᱱᱟᱹ ᱥᱟᱶᱛᱮ ᱡᱟᱦᱟᱸᱭ ᱠᱚ ᱠᱟᱹᱴᱤᱡ ᱵᱚᱱ ᱪᱮᱛᱟᱱ ᱫᱷᱟᱯ ᱨᱮᱱ ᱦᱚᱲ ᱢᱮᱱᱟᱜ ᱵᱚᱱᱟ ᱡᱮ ᱫᱚ ᱡᱟᱦᱟᱸᱭ ᱫᱚ ᱟᱨᱠᱤ ᱜᱚᱝᱠᱮ ᱢᱟᱪᱮᱫ ᱜᱚᱝᱠᱮ ᱛᱟᱠᱚ ᱦᱮᱸ ᱥᱮ ᱵᱟᱝ ᱚᱱᱮ ᱚᱝᱠᱟᱱ ᱦᱚᱲ ᱠᱚ ᱦᱤᱡᱩᱜ-ᱟ ᱠᱟᱹᱴᱤᱡ ᱢᱟᱨᱟᱝ ᱢᱟᱨᱟᱝ ᱦᱚᱲ ᱠᱚ ᱦᱮᱸᱥᱮ ᱡᱟᱦᱟᱸᱭ, ᱡᱟᱦᱟᱸᱭ ᱢᱟᱱᱮ ᱪᱤᱠᱟᱹᱧ ᱞᱟᱹᱭᱟ ᱥᱟᱶᱛᱟᱨᱮ ᱠᱟᱹᱴᱤᱡ ᱢᱟᱨᱟᱝ ᱧᱚᱜ ᱮᱱᱮᱢᱮ ᱫᱚᱦᱚ ᱠᱟᱫᱟ ᱚᱱᱮ ᱚᱱᱠᱟᱱ ᱦᱚᱲ ᱠᱚᱠᱚ ᱦᱤᱡᱩᱜ-ᱟ ᱠᱟᱹᱴᱤᱡ ᱞᱟᱹᱭ ᱵᱟᱲᱟᱭᱟᱠᱚ ᱱᱚᱣᱟ ᱫᱤᱱ ᱥᱮ ᱱᱚᱣᱟ ᱢᱟᱦᱟ ᱱᱤᱭᱮ ᱟᱨᱠᱤ ᱦᱮᱸ ᱥᱮ ᱵᱟᱝ᱾ ᱟᱨ ᱤᱱᱟᱹ ᱛᱟᱭᱱᱚᱢ ᱟᱨᱠᱤ ᱮᱱᱮᱡᱽ ᱥᱮᱨᱮᱧ ᱠᱚ ᱦᱳᱭ ᱵᱟᱲᱟ ᱠᱟᱛᱮᱫ ᱠᱟᱹᱴᱤᱡ ᱚᱱᱚᱲ ᱚᱱᱚᱲᱦᱮᱸ ᱤᱭᱟᱹ ᱠᱚ ᱤᱭᱟᱹ ᱢᱟᱱᱟᱣ ᱤᱭᱟᱹ ᱞᱟᱹᱭ ᱵᱟᱲᱟ ᱠᱟᱛᱮ ᱟᱫᱚ ᱩᱱ ᱦᱤᱞᱳᱜ ᱫᱚ ᱚᱝᱠᱟ ᱠᱟᱛᱮᱫ ᱜᱮ ᱪᱟᱵᱟᱜ ᱛᱟᱞᱮᱭᱟ᱾
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱚᱱᱟ ᱤᱫᱤ ᱠᱟᱛᱮᱫ, ᱛᱚ ᱞᱟᱹᱭ ᱞᱮᱠᱷᱟᱱ ᱟᱞᱮ ᱥᱮᱫ ᱫᱚ ᱮᱸ ᱢᱟᱱᱟᱣ ᱫᱚᱠᱚ ᱢᱟᱱᱟᱣ ᱜᱮᱭᱟ ᱱᱟᱯᱟᱭ ᱜᱤ ᱛᱚ ᱱᱚᱱᱠᱟ ᱠᱤᱪᱷᱩ ᱮᱸᱻ ᱮᱱᱮᱡ ᱠᱩ ᱥᱮᱨᱮᱧ ᱦᱩᱸᱠᱩ ᱮᱸ ᱛᱩᱢᱫᱟᱜ ᱴᱟᱢᱟᱠ ᱛᱮᱠᱩ ᱮᱱᱮᱡ ᱜᱮᱭᱟ ᱟᱨ ᱱᱚᱝᱠᱟ ᱛᱟᱦᱮᱸᱱ ᱜᱮᱭᱟ ᱪᱷᱚᱴᱟ ᱦᱩᱸᱰᱤᱧ ᱢᱟᱪᱷᱟ ᱧᱚᱜ ᱛᱟᱦᱮᱸᱱᱟ ᱢᱤᱫ ᱫᱤᱱ ᱞᱤᱜᱤᱫ ᱩᱱᱦᱤᱞᱳᱜ ᱫᱤᱱ ᱨᱮᱜᱮ ᱚᱱᱟ ᱯᱷᱩᱴᱵᱚᱞ ᱠᱷᱮᱞ ᱦᱚᱸᱠᱩ ᱫᱚᱦᱚᱭ ᱜᱮᱭᱟ ᱛᱚ ᱜᱚᱝᱠᱮ ᱟᱯᱮ ᱥᱮᱫ ᱜᱤ ᱚᱝᱠᱟ ᱠᱤᱪᱷᱩ ᱚᱝᱠᱟ ᱦᱩᱸ ᱯᱷᱩᱴᱵᱚᱞ ᱠᱷᱮᱞ ᱠᱚ ᱫᱚᱦᱚ ᱵᱟᱲᱟᱭ ᱜᱮᱭᱟ ᱥᱮ ᱵᱟᱝ ᱩᱱᱞᱳ ᱫᱤᱱ ᱨᱮᱱᱟᱜ?
ᱮᱸ ᱜᱚᱢᱠᱮ ᱟᱫᱚ ᱟᱞᱮᱻ ᱟᱹᱛᱳ ᱥᱩᱨ ᱠᱚᱨᱮᱫ ᱫᱚ ᱵᱟᱝᱠᱚ ᱫᱚᱦᱚᱭ ᱜᱮᱭᱟ ᱢᱮᱱᱠᱷᱟᱱ ᱠᱟᱹᱴᱤᱡ ᱢᱟᱱᱮ ᱥᱟᱺᱜᱤᱧ ᱧᱚᱸᱜ ᱨᱮᱠᱚ ᱫᱚᱦᱚᱭ ᱜᱮᱭᱟ ᱟᱨ ᱠᱤ ᱱᱚᱣᱟ ᱵᱚᱞ ᱠᱷᱮᱞᱳᱰ ᱦᱮᱯᱨᱟᱣ ᱠᱚ, ᱛᱳ ᱩᱱ ᱦᱤᱞᱳᱜ ᱫᱚ ᱠᱟᱹᱴᱤᱡ ᱨᱟᱹᱥᱠᱟᱹ ᱫᱚ ᱞᱟᱹᱠᱛᱤ ᱠᱟᱱ ᱜᱮᱭᱟ ᱦᱮᱸ ᱥᱮ ᱵᱟᱝ ᱩᱱᱫᱚ ᱥᱳ ᱟᱹᱫᱤᱵᱟᱹᱥᱤ ᱫᱤᱵᱚᱥ ᱢᱟᱱᱮ ᱡᱮ ᱥᱩᱫᱩ ᱟᱵᱚ ᱥᱟᱱᱛᱟᱲ ᱠᱚ ᱚᱝᱠᱟ ᱫᱚ ᱵᱟᱝ ᱞᱮᱭ ᱜᱟᱱᱚᱜᱼᱟ ᱩᱱᱫᱚ ᱥᱟᱱᱟᱢ ᱟᱹᱫᱤᱵᱟᱹᱥᱤ ᱠᱚᱜᱮ ᱠᱚ ᱞᱮᱭ ᱦᱮᱫ ᱫᱟ᱾ ᱦᱮᱸ ᱥᱮ ᱵᱟᱝ ᱩᱱᱫᱚ ᱢᱩᱰᱟᱹ ᱠᱚ ᱛᱟᱸᱦᱮᱱᱟ ᱟᱞᱮ ᱥᱮᱫ ᱫᱚ ᱢᱩᱰᱟᱹ ᱠᱚ ᱞᱮᱭᱟ ᱦᱤᱥᱟᱹᱵᱽ᱾ ᱚᱱᱩᱡᱟᱭᱤ ᱫᱚ ᱩᱱᱠᱩ ᱫᱚ ᱵᱷᱩᱢᱤᱡ ᱠᱟᱱᱟ ᱠᱚ᱾ ᱛᱟᱯᱚᱨ ᱢᱩᱱᱰᱟᱨᱤ ᱦᱚᱸᱠᱚ ᱛᱟᱦᱮᱸᱱ ᱜᱮᱭᱟ ᱟᱞᱮ ᱥᱮᱫ ᱫᱚ ᱟᱨ ᱱᱩᱠᱩ ᱠᱚᱰᱟ ᱠᱚᱠᱚ ᱛᱟᱦᱮᱱ ᱜᱮᱭᱟ ᱟᱹᱰᱤ ᱨᱚᱠᱚᱢ ᱟᱹᱫᱤᱵᱟᱹᱥᱤ ᱦᱚᱲᱜᱮ ᱟᱞᱮ ᱚᱱᱛᱮ ᱫᱚ ᱢᱮᱱᱟᱜ ᱠᱤᱣᱟ ᱛᱚ ᱡᱮ ᱢᱤᱫ ᱥᱟᱶᱛᱮ ᱟᱞᱮ ᱠᱚᱜᱮ ᱞᱮ ᱥᱟᱱᱟᱢ ᱦᱚᱲ ᱛᱮᱞᱮ ᱢᱟᱱᱟᱣ ᱜᱮᱭᱟ, ᱟᱨ ᱡᱟᱸᱦᱟᱸ ᱵᱚᱞ ᱠᱷᱮᱞᱳᱰ ᱵᱤᱱ ᱞᱟᱹᱭ ᱠᱮᱫᱟ᱾ ᱚᱱᱟ ᱫᱚ ᱱᱚᱣᱟ ᱥᱳᱨ ᱨᱮᱫᱚ ᱵᱟᱝ ᱦᱩᱭᱩᱜ ᱛᱟᱞᱮ ᱜᱮᱭᱟ ᱾ ᱟᱻ ᱠᱟᱹᱴᱤᱡ ᱥᱟᱹᱜᱤᱧ ᱫᱷᱟᱨᱟ ᱜᱮ ᱦᱳᱭᱳᱜ ᱛᱟᱞᱮ ᱜᱮᱭᱟ ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱵᱮᱱ ᱞᱮᱭ ᱠᱮᱫᱟ ᱱᱚᱜᱼᱚᱭ ᱡᱮ ᱠᱤᱪᱷᱩ ᱢᱮᱱᱟᱜ ᱠᱚᱣᱟ ᱩᱱᱠᱩ ᱦᱚᱸ ᱟᱹᱰᱤ ᱟᱞᱮ ᱥᱮᱫ ᱦᱚᱸ ᱞᱮᱭ ᱞᱮᱠᱷᱟᱱ ᱫᱚ ᱱᱚᱝᱠᱟ ᱡᱟᱣᱨᱟ ᱠᱚ ᱡᱟᱣᱨᱟᱜ ᱜᱮᱭᱟ ᱾ ᱠᱤᱱᱛᱩ ᱞᱮᱭ ᱞᱮᱠᱷᱟᱱ ᱱᱚᱝᱠᱟ ᱟᱞᱮᱥᱮᱫ ᱫᱚ ᱠᱤᱪᱷᱩ ᱦᱚᱲ ᱟᱹᱰᱤ ᱜᱟᱱ ᱜᱮ ᱵᱟᱠᱚ ᱵᱟᱲᱟᱭᱟ ᱡᱮ ᱱᱚᱣᱟ ᱫᱚ ᱩᱱᱦᱤᱞᱳᱜ ᱫᱚ ᱪᱮᱫ ᱛᱟᱦᱮᱸ ᱠᱟᱱᱟ? ᱥᱮ ᱪᱮᱫ ᱱᱤᱭᱮ ᱠᱟᱱᱟ? ᱠᱤᱪᱷᱩ ᱦᱚᱲ ᱠᱚ ᱵᱟᱲᱟᱭᱟ ᱠᱤᱪᱷᱩ ᱦᱚᱲ ᱵᱟᱠᱚ ᱵᱟᱲᱟᱭᱟ ᱾
ᱦᱮᱸ ᱜᱚᱝᱠᱮ ᱱᱚᱣᱟ ᱫᱚ ᱟᱵᱚ ᱟᱵᱚ ᱦᱚᱸᱛᱚ ᱵᱟᱵᱚᱱ ᱵᱟᱲᱟᱭ ᱠᱟᱱ ᱛᱟᱦᱮᱸᱜ ᱠᱟᱱᱟ ᱥᱮ ᱟᱫᱚ ᱟᱵᱚ ᱦᱚᱸ ᱯᱩᱛᱷᱤ ᱛᱟᱞᱟ ᱛᱮᱜᱮ ᱵᱚᱱ ᱵᱟᱰᱟᱭ ᱠᱟᱫᱟ ᱦᱮᱸ ᱥᱮ ᱵᱟᱝᱟ!
ᱦᱮᱸ ᱦᱮᱸ ᱜᱚᱝᱠᱮ ᱱᱚᱝᱠᱟ ᱟᱵᱚ ᱦᱚᱸ ᱯᱩᱷᱛᱤ ᱛᱟᱞᱟ ᱛᱮᱜᱮᱵᱚᱱ ᱵᱟᱰᱟᱭ ᱧᱟᱢ ᱠᱟᱫᱟ ᱾ ᱟᱨ ᱱᱚᱝᱠᱟᱜᱮ ᱠᱤᱪᱷᱩ ᱟᱵᱚ ᱠᱷᱚᱱ ᱦᱚᱸ ᱦᱮᱸ ᱢᱟᱨᱟᱝ ᱜᱚᱝᱠᱮ ᱠᱚ ᱢᱮᱱᱟᱜ ᱠᱳᱣᱟ ᱱᱳᱝᱠᱟ ᱟᱞᱮ ᱴᱷᱮᱫ ᱫᱚ ᱚᱱᱠᱟ ᱠᱚ ᱮᱫ ᱱᱮᱣᱛᱟ ᱠᱚᱣᱟ ᱠᱚ ᱟᱨ ᱠᱤᱪᱷᱩ ᱚᱱᱟ ᱱᱤᱭᱟᱹ ᱠᱚ ᱤᱫᱤ ᱠᱟᱛᱮᱜ ᱠᱚ ᱞᱮᱭᱟ ᱾ ᱟᱨ ᱱᱚᱝᱠᱟ ᱟᱞᱮ ᱥᱮᱜ ᱢᱟ ᱱᱚᱝᱠᱟ ᱡᱟᱹᱥᱛᱤ ᱵᱟ ᱠᱩᱻ ᱡᱟᱣᱨᱟᱜᱼᱟ ᱡᱟᱸᱦᱟᱸ ᱞᱮᱭ ᱞᱮᱠᱷᱟᱱ ᱫᱚ ᱟᱹᱰᱤ ᱜᱟᱱ ᱜᱮ ᱾ ᱟᱫᱚ ᱱᱚᱝᱠᱟ ᱵᱟᱠᱚ ᱵᱟᱲᱟᱭ ᱠᱷᱟᱹᱛᱤᱨ ᱛᱮ ᱦᱚᱜᱼᱚᱱᱠᱟ ᱠᱚ ᱩ, ᱸ ᱪᱮᱫ ᱤᱫᱤ ᱠᱟᱱᱟ ᱪᱮᱫ ᱵᱟᱝ ᱠᱟᱱᱟ ᱠᱷᱟᱹᱞᱤ ᱞᱮᱭ ᱞᱮᱠᱷᱟᱱ ᱤᱧ ᱥᱮᱫ ᱠᱷᱚᱱ ᱞᱮᱭ ᱞᱮᱠᱷᱟᱱ ᱫᱚ ᱵᱟᱰᱟᱭ ᱞᱟᱠᱛᱤᱜ ᱠᱟᱱᱟ ᱡᱮ ᱪᱮᱫ ᱪᱤᱠᱟᱹ ᱢᱟᱱᱮ ᱪᱮᱫ ᱤᱫᱤ ᱠᱟᱛᱮᱜ ᱠᱚ ᱱᱚᱰᱮ ᱫᱚᱠᱚ ᱠᱳᱨᱟᱣ ᱦᱚᱪᱚᱭ ᱫᱟ? ᱛᱚ ᱝᱠᱟ ᱜᱮ ᱦᱳᱭ ᱠᱟᱱᱟ ᱜᱚᱝᱠᱮ ᱱᱚᱝᱠᱟ ᱪᱮᱫ ᱵᱮᱱ ᱞᱮᱭ ᱦᱚᱪᱚᱭ ᱫᱟ ᱡᱮ ᱠᱤᱪᱷᱩ ᱦᱚᱲ ᱵᱟᱠᱚ ᱵᱟᱲᱟᱭᱟ ᱡᱮ ᱱᱚᱣᱟ ᱤᱫᱤ ᱠᱟᱛᱮᱜ ᱪᱮᱫᱽ ᱚᱝᱠᱟ
ᱦᱮᱸ ᱜᱚᱢᱠᱮ ᱟᱫ ᱧᱮᱞ ᱵᱤᱱ ᱾ ᱟᱵᱚ ᱫᱚ ᱱᱟᱦᱟᱜ ᱵᱚᱱ ᱵᱟᱲᱟᱭ ᱠᱟᱫᱟ ᱦᱮᱸ ᱥᱮ ᱵᱟᱝ ᱢᱟᱱᱮ ᱚᱞᱚᱜ ᱯᱟᱲᱦᱟᱣ ᱠᱟᱱᱟ ᱵᱚᱱ ᱦᱮᱸ ᱥᱮ ᱵᱟᱝ ᱯᱩᱛᱷᱤ ᱛᱟᱞᱟ ᱨᱮᱫᱚ ᱵᱚᱱ ᱵᱟᱲᱟᱭ ᱠᱮᱫᱟ ᱥᱮ ᱜᱚᱢᱠᱮ ᱠᱚ ᱛᱟᱞᱟᱛᱮ ᱟᱵᱚ ᱠᱚ ᱞᱮᱭ ᱥᱚᱫᱚᱨ ᱠᱟᱜ ᱵᱚᱱᱟ ᱾ ᱛᱚ ᱟᱵᱚᱣᱟᱜ ᱱᱤᱛᱳᱜ ᱫᱚ ᱫᱟᱭᱤᱛᱛᱚ ᱠᱟᱱ ᱛᱟᱵᱚᱱᱟ ᱡᱮ ᱡᱟᱸᱦᱟᱸᱭ ᱠᱚ ᱱᱚᱣᱟ ᱠᱚ ᱵᱟᱨᱮᱛᱮ ᱵᱟᱠᱚ ᱵᱟᱲᱟᱭᱟ ᱦᱮᱸ ᱥᱮ ᱵᱟᱝᱟ ᱛᱚ ᱩᱝᱠᱩ ᱵᱚᱱ ᱞᱮᱭ ᱥᱚᱫᱚᱨ ᱟᱠᱚᱭᱟ ᱾ ᱪᱮᱫᱽ ᱠᱷᱟᱹᱛᱤᱨ ᱱᱚᱣᱟ ᱫᱚᱠᱚ ᱢᱟᱱᱟᱣᱟ? ᱪᱮᱫ ᱦᱳᱭ ᱞᱮᱱ ᱛᱟᱸᱦᱮᱜ? ᱦᱮᱸ ᱥᱮᱜ ᱵᱟᱝᱟ! ᱛᱚ ᱱᱚᱣᱟ ᱠᱚ ᱵᱟᱨᱮᱛᱮ ᱟᱵᱚ ᱡᱩᱫᱤ ᱵᱚᱱ ᱞᱮᱭ ᱟᱠᱚᱣᱟ ᱦᱮᱸ ᱥᱮ ᱵᱟᱝ ᱛᱚ ᱟᱠᱚᱣᱟᱜ ᱦᱚᱸ ᱟᱹᱰᱤ ᱦᱚᱸ ᱠᱚ ᱩᱫᱜᱟᱹᱨ ᱠᱚᱜᱼᱟ ᱦᱮᱸ ᱥᱮ ᱟᱞᱤᱧ ᱫᱚ ᱱᱚᱣᱟ ᱜᱤᱞᱤᱧ ᱞᱮᱭᱟ ᱡᱮ ᱟᱵᱚ ᱡᱟᱸᱦᱟᱸ ᱵᱚᱱ ᱥᱮᱬᱟ ᱠᱟᱫᱟ ᱚᱱᱟ ᱫᱚ ᱥᱟᱶᱛᱟ ᱛᱟᱞᱟᱨᱮᱵᱚᱱ ᱯᱟᱥᱱᱟᱣ ᱢᱟ ᱾
ᱟᱹᱰᱤ ᱱᱟᱯᱟᱭ ᱠᱟᱛᱷᱟ ᱵᱮᱱ ᱞᱮᱭ ᱠᱟᱫᱟ ᱜᱚᱝᱠᱮ ᱟᱵᱤᱱᱟᱜ ᱠᱟᱛᱷᱟ ᱟᱸᱡᱚᱢ ᱠᱟᱛᱮᱜ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱾ ᱪᱮᱫᱟᱜ ᱥᱮ ᱟᱵᱚ ᱡᱟᱸᱦᱟ ᱵᱚᱱ ᱵᱟᱲᱟᱭ ᱧᱟᱢ ᱠᱟᱫᱟ ᱥᱮ ᱥᱮᱻ ᱢᱟᱪᱮᱫ ᱜᱚᱝᱠᱮ ᱴᱷᱮᱱ ᱵᱚᱱ ᱟᱸᱡᱚᱢ ᱵᱟᱲᱟᱣ ᱠᱟᱫᱟ ᱥᱮ ᱵᱳᱭ ᱠᱚᱵᱚᱱ ᱯᱟᱲᱦᱟᱣ ᱠᱟᱫᱟ ᱾ ᱱᱚᱣᱟ ᱠᱚ ᱠᱤᱪᱷᱩ ᱦᱚᱲ ᱞᱮᱭ ᱞᱮᱠᱷᱟᱱ ᱟᱹᱰᱤ ᱱᱟᱯᱟᱭᱚᱜᱼᱟ ᱟᱹᱰᱤ ᱱᱟᱯᱟᱭ ᱟᱹᱰᱤ ᱱᱟ ᱯᱟᱭ ᱠᱟᱛᱷᱟ ᱵᱮᱱ ᱞᱮᱭ ᱠᱮᱫᱟ ᱾
ᱦᱳᱭ ᱾
ᱛᱚ ᱱᱚᱝᱠᱟ ᱜᱮ ᱛᱚ ᱜᱚᱝᱠᱮ ᱛᱟᱦᱚᱞᱮ ᱱᱤᱛᱳᱝ ᱩᱝᱠᱩ ᱚᱝᱠᱟ ᱠᱟᱹᱢᱤ ᱵᱟᱲᱟ ᱦᱳᱭᱳᱜ ᱠᱟᱱᱟ ᱥᱮ ᱱᱚᱝᱠᱟ ᱚᱲᱟᱜ ᱠᱚᱨᱮ ᱜᱮ ᱢᱮᱱᱟᱜ ᱵᱮᱱᱟ?
ᱮᱸ ᱜᱚᱝᱠᱮ ᱱᱚᱜᱼᱚᱭ ᱠᱟᱹᱴᱤᱡ ᱰᱟᱝᱨᱤ ᱠᱚ ᱠᱟᱹᱴᱤᱡ ᱥᱮᱛᱟᱜ ᱠᱷᱚᱱ ᱛᱮᱦᱮᱱ ᱫᱚ ᱵᱟᱝ ᱟᱲᱟᱜ ᱵᱟᱲᱟ ᱦᱩᱭ ᱟᱠᱟᱱᱟ ᱦᱮᱸ ᱠᱟ ᱴᱤᱡ ᱠᱟᱹᱢᱤ ᱛᱟᱦᱮᱸ ᱠᱟᱱᱟ ᱛᱚ ᱮᱴᱟᱜ ᱠᱟᱹᱢᱤ ᱠᱚ, ᱟᱫᱚ ᱤᱱᱟᱹ ᱛᱟᱭᱱᱚᱢ ᱟᱫᱚ
ᱱᱚᱜᱼᱚᱭ ᱱᱤᱛᱳᱜ ᱠᱟᱹᱴᱤᱡ ᱰᱟᱝᱨᱤ ᱠᱚ ᱟᱹᱜᱩ ᱵᱟᱲᱟ ᱦᱩᱭ ᱠᱟᱱᱟ ᱩᱝᱠᱩ ᱦᱚᱸᱠᱚ ᱨᱮᱸᱜᱮᱡ ᱟᱠᱟᱜ ᱠᱚᱣᱟ ᱮᱱᱟᱱ ᱠᱷᱚᱱ ᱫᱚᱢᱮ ᱠᱚ ᱨᱟᱜ ᱵᱟᱲᱟᱭᱮᱫ ᱛᱟᱦᱮᱸᱜᱼᱟ ᱛᱚ ᱾ ᱟᱫᱚ ᱟᱹᱜᱩ ᱠᱮᱫ ᱠᱚᱣᱟᱞᱤᱧ ᱠᱟᱹᱴᱤᱡ ᱰᱟᱹᱦᱤ ᱥᱮᱫ ᱱᱤᱛᱳᱜ ᱫᱚ ᱾
ᱟᱪᱪᱷᱟ ᱟᱪᱪᱷᱟ ᱾
ᱟᱵᱚᱣᱟᱜ ᱡᱟᱦᱟᱸ ᱞᱮᱠᱟ ᱞᱟᱡ ᱢᱮᱱᱟᱜ ᱛᱟᱵᱚᱱᱟ ᱩᱱᱠᱩ ᱩᱱᱠᱩᱣᱟᱜ ᱦᱚᱸᱛᱚ ᱞᱟᱡ ᱫᱚ ᱢᱮᱱᱟᱜ ᱛᱟᱠᱚᱣᱟ ᱦᱮᱸ ᱥᱮ ᱵᱟᱝ᱾
ᱦᱮᱸ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱪᱮᱫ ᱥᱮ ᱩᱱᱠᱩ ᱞᱟᱹᱜᱤᱫ ᱦᱚᱸ ᱠᱤᱪᱷᱩ ᱡᱚᱢᱟ ᱵᱟᱢ ᱡᱚᱜᱟᱲ ᱞᱮᱠᱷᱟᱱ ᱦᱚᱸ ᱵᱟᱝ ᱜᱟᱱᱚᱜ ᱠᱟᱱᱟ, ᱥᱮ ᱱᱩᱠᱩ ᱦᱚᱸ ᱵᱟᱢ ᱟᱹᱛᱤᱧ ᱠᱩ ᱨᱮ ᱦᱚᱸ ᱵᱟᱝ ᱜᱟᱱᱚᱜ ᱠᱟᱱᱟ ᱩᱱᱠᱩ ᱦᱚᱸ ᱟᱹᱰᱤ ᱠᱟᱹᱢᱤᱭᱟᱱ ᱞᱟᱹᱠᱛᱤᱭᱟᱱ ᱠᱚ ᱞᱟᱜᱟᱜ ᱠᱟᱱᱟ᱾ ᱡᱮᱢᱚᱱ ᱟᱵᱚ ᱩᱱᱠᱩ ᱵᱩᱱ ᱠᱟᱹᱢᱤ ᱨᱮ ᱞᱟᱹᱠᱛᱤ ᱠᱟᱱᱟ᱾ ᱥᱚᱨᱦᱟᱭ ᱠᱚᱨᱮ ᱡᱮᱢᱚᱱ ᱠᱷᱩᱱᱴᱟᱹᱣ ᱫᱤᱱ ᱨᱮ᱾ ᱚᱱᱠᱟ ᱩᱱᱠᱩ᱾ ᱛᱚ ᱜᱚᱝᱠᱮ ᱟᱯᱮ ᱥᱮᱫ ᱫᱚ ᱟᱹᱰᱤ ᱜᱟᱱ ᱜᱮ, ᱦᱮᱸ ᱜᱚᱝᱠᱮ ᱞᱟᱹᱭ ᱵᱮᱱ᱾
ᱞᱟᱹᱭ ᱫᱟᱹᱧ ᱡᱮ ᱥᱩᱫᱷᱩ ᱡᱮ ᱥᱚᱨᱦᱟᱭ ᱠᱷᱩᱱᱴᱟᱹᱣ ᱨᱮ ᱞᱟᱹᱭ ᱞᱮᱠᱷᱟᱱ ᱱᱚᱜ-ᱚ ᱱᱟᱫᱚ ᱠᱟᱹᱴᱤᱡ ᱟᱹᱞᱤᱧ ᱫᱚ ᱚᱵᱚᱥᱳᱭ ᱚᱱᱟ ᱫᱚ ᱠᱟᱱ ᱜᱮᱭᱟ ᱢᱮᱱᱠᱷᱟᱱ ᱟᱥᱚᱞ ᱠᱟᱹᱢᱤ ᱡᱟᱦᱟᱸ ᱟᱵᱚ ᱱᱚᱜ-ᱚᱭ ᱵᱟᱨ ᱵᱮᱲᱟ ᱡᱚᱢ ᱵᱚᱱ ᱧᱟᱢ ᱮᱫᱟ ᱫᱟᱠᱟ ᱦᱮᱸ ᱥᱮ ᱵᱟᱝ᱾ ᱚᱱᱟ ᱫᱟᱠᱟ ᱫᱚ ᱦᱤᱡᱩᱜ ᱠᱟᱱᱟ ᱠᱤᱱᱛᱩ ᱱᱩᱠᱩ ᱰᱟᱹᱝᱨᱤ ᱠᱷᱟᱹᱛᱤᱨ ᱛᱮᱜᱮ᱾
ᱦᱮᱸ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱩᱱᱠᱩ ᱠᱷᱟᱹᱛᱤᱨ ᱛᱮᱦᱚᱸ ᱦᱤᱡᱩᱜ ᱠᱟᱱᱟ ᱡᱟᱠ ᱟᱹᱞᱤᱧ ᱞᱤᱧ ᱞᱟᱹᱭ ᱠᱮᱫᱟ᱾ ᱛᱚ ᱜᱚᱝᱠᱮ ᱟᱯᱮ ᱥᱮᱫ ᱠᱤ ᱰᱟᱹᱝᱨᱤ ᱡᱟᱹᱥᱛᱤ ᱢᱮᱱᱟᱜ ᱠᱚᱣᱟ ᱥᱮᱜ?
ᱦᱮᱸ ᱜᱚᱝᱠᱮ ᱟᱞᱮ ᱥᱮᱫ ᱫᱚ, ᱦᱮᱸ ᱜᱚᱝᱠᱮ᱾ ᱢᱟᱱᱮ ᱟᱞᱮ ᱥᱮᱫ ᱫᱚ ᱰᱟᱹᱝᱨᱤ ᱮᱭ ᱱᱤᱭᱟᱹ ᱠᱟᱨᱚᱱ ᱛᱮᱜᱮ ᱡᱟᱹᱥᱛᱤ ᱜᱮᱭᱟ ᱢᱮᱱᱠᱷᱟᱱ ᱪᱮᱫᱟᱜ ᱵᱟᱝᱢᱟ ᱟᱞᱮ ᱥᱮᱫ ᱡᱟᱦᱟᱸ ᱪᱟᱥ ᱠᱟᱹᱢᱤ ᱠᱚ ᱦᱩᱭᱩᱜ ᱜᱮᱭᱟ ᱦᱮᱸ ᱥᱮ᱾ ᱛᱚ ᱟᱞᱮ ᱥᱮᱫ ᱢᱟ ᱠᱷᱮᱛ ᱠᱚ ᱡᱟᱦᱟᱸ ᱠᱚ ᱢᱮᱱᱟᱜ ᱛᱟᱞᱮᱭᱟ ᱥᱮ ᱵᱟᱹᱫᱽ ᱠᱚ᱾ ᱛᱚ ᱟᱹᱰᱤ ᱩᱥᱩᱞ ᱫᱷᱟᱨᱟ ᱜᱮᱭᱟ ᱢᱟᱱᱮ ᱟᱲᱮ ᱠᱚ ᱡᱟᱦᱟᱸ ᱠᱚ ᱢᱮᱱᱟᱜ ᱞᱟᱹᱭ ᱫᱚ ᱠᱚ᱾ ᱛᱚ ᱮᱛᱚ ᱩᱥᱩᱞ ᱜᱮᱭᱟ ᱡᱮ ᱚᱱᱟ ᱠᱚᱨᱮ ᱴᱨᱟᱠᱴᱟᱨ ᱠᱚᱫᱚ ᱟᱫᱚ ᱵᱟᱝ ᱵᱚᱞᱚᱱ ᱜᱮᱭᱟ᱾ ᱛᱚ ᱟᱫᱚ ᱪᱤᱠᱟᱹᱭᱟᱠᱚ ᱚᱱᱟ ᱠᱷᱟᱹᱛᱤᱨ ᱛᱮ ᱴᱟᱠᱴᱟᱨ ᱡᱮᱦᱮᱸᱛᱩ ᱵᱟᱝ ᱵᱚᱞᱚᱱ ᱠᱟᱱᱟ ᱛᱚ ᱪᱟᱥ ᱢᱟ ᱦᱩᱭᱩᱜ ᱜᱮᱭᱟ ᱟᱫᱚ ᱪᱤᱠᱟᱛᱮᱢ ᱪᱟᱥᱟ ᱚᱱᱮ ᱰᱟᱹᱝᱨᱤ ᱵᱷᱚᱨᱥᱟ ᱜᱮᱠᱚ ᱪᱟᱥᱟ ᱟᱞᱮᱥᱮᱫ ᱫᱚ ᱚᱱᱟ ᱠᱷᱟᱹᱛᱤᱨ ᱛᱮᱜᱮ᱾
ᱦᱮᱸ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱱᱚᱜ ᱡᱮ ᱟᱲᱮ ᱠᱚᱨᱮ ᱠᱤᱪᱷᱩ ᱚᱱᱠᱟ ᱴᱮᱠᱴᱟᱨ ᱛᱮᱢᱟ ᱵᱟᱝ ᱥᱚᱢᱟᱱᱚᱜ ᱟ ᱟᱨ ᱱᱚᱝᱠᱟ ᱵᱟᱝ ᱥᱚᱢᱟᱱᱚᱜ ᱠᱷᱟᱹᱛᱤᱨ ᱛᱮ ᱩᱱᱠᱩ ᱱᱟᱦᱮᱸᱞ ᱛᱮ ᱥᱮ ᱰᱟᱝᱨᱟ ᱛᱮᱢ ᱥᱤᱭᱳᱜ ᱞᱮᱱᱠᱷᱟᱱ ᱫᱚ ᱮ᱾ ᱯᱩᱨᱟᱹ ᱚᱱᱟ ᱡᱟᱦᱟᱸ ᱛᱤᱱᱟᱹᱜ ᱟᱲᱮ ᱠᱚ ᱢᱮᱱᱟᱜ-ᱟ ᱥᱮ ᱡᱚᱛᱚ ᱱᱟᱯᱟᱭ ᱥᱟᱹᱦᱤᱡ ᱜᱮ ᱥᱤᱭᱳᱜ-ᱟ ᱥᱤᱭᱳᱜ ᱜᱟᱱᱚᱜ-ᱟ ᱮᱠᱫᱚᱢ ᱟᱹᱰᱤ ᱱᱟᱯᱟᱭ ᱠᱟᱛᱷ ᱠᱟᱛᱷᱟᱢ ᱞᱟᱹᱭ ᱠᱮᱫᱟ᱾ ᱛᱚ ᱜᱚᱢᱠᱮ ᱞᱟᱹᱭᱟ ᱟᱹᱞᱤᱧ ᱛᱟᱦᱚᱸᱞᱮ ᱟᱞᱮ ᱥᱮᱱ ᱢᱟ ᱚᱱᱮ ᱚᱱᱠᱟ ᱟᱹᱰᱤ ᱠᱚᱢ ᱜᱮ ᱢᱮᱱᱟᱜ ᱠᱚᱣᱟ ᱟᱞᱮ ᱞᱮᱠᱟᱱ ᱱᱚᱝᱠᱟ ᱵᱟ ᱟᱹᱰᱤ ᱠᱚᱢ ᱜᱮᱠᱚ ᱟᱹᱥᱩᱞᱮᱫ ᱠᱚᱣᱟ ᱚᱱᱠᱟ ᱡᱟ ᱞᱟᱹᱭ ᱞᱮᱠᱷᱟᱱ ᱛᱷᱚᱲᱟ ᱚᱲᱟᱜ ᱨᱮᱫᱚ ᱚᱱᱠᱟ ᱫᱚ ᱵᱟᱹᱱᱩᱜ ᱠᱚ ᱨᱮᱦᱚᱸ ᱚᱠᱚᱭ ᱚᱲᱟᱜ ᱨᱮᱫᱚ ᱚᱱᱠᱟ ᱪᱮᱫ ᱞᱮᱠᱟ ᱟᱹᱥᱩᱞ ᱜᱟᱱᱚᱜ-ᱟ ᱚᱝᱠᱟ ᱛᱟᱦᱚᱸᱞᱮ ᱤᱱᱟᱹ ᱪᱷᱟᱲᱟ ᱟᱛᱷᱟᱢ ᱢᱮᱱᱟᱜ ᱠᱚᱣᱟ ᱢᱮᱨᱚᱢ ᱠᱚᱠᱚ ᱥᱩᱠᱨᱤ ᱠᱚᱠᱚ ᱟᱹᱥᱩᱞ ᱠᱩ ᱠᱟᱱᱟ᱾
ᱟᱪᱪᱷᱟ ᱜᱚᱝᱠᱮ ᱾ ᱢᱮᱨᱚᱢ ᱠᱚ ᱥᱩᱠᱨᱤ ᱠᱚ ᱢᱟᱱᱮ ᱡᱚᱢ ᱵᱟᱠᱷᱨᱟ ᱥᱮ ᱪᱮᱫ ᱞᱮᱠᱟ? ᱟᱹᱠᱷᱨᱤᱧ ᱵᱟᱠᱷᱨᱟ᱾
ᱦᱮᱸ ᱞᱟᱹᱭ ᱞᱮᱠᱷᱟᱱ ᱫᱚ ᱱᱚᱝᱠᱟ ᱚᱲᱟᱜ ᱨᱮᱜᱮ᱾ ᱡᱮᱢᱚᱱ ᱮᱢ ᱟᱹᱥᱩᱞ ᱫᱚᱦᱚᱸ ᱞᱮᱠᱷᱟᱱ ᱫᱚ ᱪᱮᱫᱟᱜ ᱥᱮ ᱱᱟᱯᱟᱭ ᱜᱮ ᱵᱩᱡᱷᱟᱹᱜ-ᱟ ᱪᱮᱫᱟᱜ ᱥᱮ ᱱᱤᱡᱮ ᱛᱮᱦᱚᱸ᱾ ᱟᱹᱥᱩᱞ ᱫᱚᱦᱚᱸ ᱞᱮᱠᱷᱟᱱ ᱚᱲᱟᱜ ᱠᱚᱨᱮ ᱢᱮᱨᱚᱢ ᱥᱩᱠᱨᱤ ᱠᱩ ᱡᱮᱢᱚ ᱡᱟᱦᱟᱸᱱᱟᱜ ᱟᱱᱟᱴ ᱨᱮ ᱯᱟᱲᱟᱣ ᱞᱮᱱᱠᱷᱟᱱ ᱦᱚᱸ ᱩᱱᱠᱩ ᱠᱩ ᱮ ᱮ ᱟᱹᱠᱷᱨᱤᱧ ᱥᱮ ᱴᱟᱠᱟ ᱱᱤᱭᱮ ᱦᱚᱸ ᱡᱩᱫᱤ ᱦᱳᱭᱛᱳ ᱢᱤᱫᱴᱮᱱ ᱥᱩᱠᱨᱤ ᱮ ᱦᱩᱰᱤᱧ ᱨᱮ ᱢᱟᱱᱮ ᱠᱟᱹᱴᱤᱡ ᱮᱢ ᱠᱤᱨᱤᱧ ᱠᱮᱫᱮ ᱠᱷᱟᱱ ᱫᱚ ᱛᱟᱨᱯᱚᱨᱮ ᱩᱱᱤ ᱟᱹᱥᱩᱞ ᱠᱮᱫᱮᱭᱟᱢ ᱛᱟᱨᱯᱚᱨᱮ ᱱᱚᱝᱠᱟ ᱱᱤᱡᱮ ᱚᱲᱟᱜ ᱨᱮᱦᱚᱸ ᱟᱨ ᱵᱟᱝᱠᱷᱟᱱ ᱠᱟᱹᱢᱤ ᱞᱟᱹᱜᱤᱫ ᱡᱟᱦᱟᱸ ᱴᱟᱠᱟ ᱠᱟᱹᱣᱰᱤ ᱡᱩᱫᱤ ᱞᱟᱜᱟᱜ ᱠᱷᱟᱱ ᱦᱚᱴᱟᱛ᱾ ᱛᱚ ᱱᱚᱝᱠᱟ ᱞᱤᱧ ᱞᱟᱹᱭ ᱦᱚᱪᱚᱭᱮᱫᱟ ᱡᱮ
ᱟᱪᱪᱷᱟ ᱦᱮᱸ ᱦᱮᱸ ᱜᱚᱝᱠᱮ ᱵᱩᱡᱽ ᱠᱮᱫᱟᱞᱤᱧ ᱜᱚᱢᱠᱮ᱾ ᱟᱫᱚ ᱚᱱᱟ ᱫᱚ ᱞᱟᱹᱠᱛᱤ ᱠᱟᱱ ᱜᱮᱭᱟ ᱦᱮᱸ, ᱦᱮᱸ ᱥᱮ ᱵᱟᱝ᱾
ᱦᱮᱸ ᱜᱚᱝᱠᱮ ᱞᱟᱹᱠᱛᱤ ᱫᱚ ᱞᱟᱹᱠᱛᱤ ᱠᱟᱱ ᱜᱮᱭᱟ᱾ ᱛᱚ ᱜᱚᱝᱠᱮ ᱟᱯᱮ ᱥᱮᱫ ᱫᱚ ᱵᱤᱨ ᱠᱩ ᱢᱮᱱᱟᱜᱼᱟᱥᱮ ᱵᱟᱝ ᱵᱤᱨ ᱜᱟᱡᱟᱲ ᱠᱚ?
ᱦᱮᱸ ᱜᱚᱝᱠᱮ ᱟᱞᱮ ᱫᱚ ᱯᱩᱨᱟᱹ ᱵᱤᱨ ᱫᱤᱥᱚᱢ ᱦᱚᱲ ᱠᱟᱱᱟᱞᱮ ᱮᱠᱫᱚᱢ᱾
ᱟᱪᱪᱷᱟ ᱟᱪᱪᱷᱟ ᱛᱟᱦᱞᱮ ᱜᱚᱝᱠᱮ ᱟᱯᱮ ᱥᱮᱫ ᱫᱚ ᱚᱝᱠᱟ ᱪᱮᱜ ᱪᱮᱜ ᱫᱟᱨᱮ ᱠᱚ ᱢᱮᱱᱟᱜᱼᱟ?
ᱜᱚᱝᱠᱮ ᱟᱞᱮ ᱥᱮᱜ ᱢᱟ ᱡᱟᱹᱥᱛᱤ ᱫᱚ ᱱᱚᱜᱼᱚᱭ ᱥᱟᱨᱡᱚᱢ ᱫᱟᱨᱮ ᱟᱨ ᱱᱚᱜᱼᱚᱭ ᱵᱟᱝᱢᱟ ᱯᱚᱴᱟᱥ ᱫᱟᱨᱮ ᱛᱟᱨᱯᱚ ᱤᱱᱟᱹ ᱥᱟᱶ ᱛᱟᱭᱱᱚᱢ ᱫᱚ ᱧᱮᱞᱚᱜᱼᱟ ᱡᱮ ᱢᱟᱛᱠᱚᱢ ᱫᱟᱨᱮ ᱦᱚᱸ ᱧᱮ ᱧᱟᱢᱚᱜ ᱜᱮᱭᱟ᱾ ᱛᱚ ᱟᱯᱮ ᱥᱮᱫ ᱫᱚ ᱠᱤ ᱵᱤᱨ ᱫᱤᱥᱚᱢ ᱥᱮ ᱴᱟᱺᱰᱤ ᱫᱤᱥ ᱛᱚ ᱚᱝᱠᱟᱱᱟᱜ ᱵᱟᱹᱞᱤᱧ ᱠᱩᱞᱤ ᱟᱠᱟᱜ ᱵᱤᱱᱟ ᱜᱚᱝᱠᱮ ᱟᱫᱚ ᱵᱤᱱ ᱞᱟᱹᱭ ᱞᱮᱠᱷᱟᱱ ᱠᱟᱹᱴᱤᱡ ᱱᱟᱯᱟᱭ ᱠᱚᱜ ᱠᱮᱭᱟ᱾
ᱛᱚ ᱞᱟᱹᱭ ᱞᱮᱠᱷᱟᱱ ᱟᱞᱮ ᱥᱮᱫ ᱫᱚ ᱜᱚᱝᱠᱮ ᱵᱤᱨ ᱫᱤᱥᱚᱢ ᱫᱚ ᱵᱟᱹᱱᱩᱜᱼᱟ ᱢᱟᱱᱮ ᱵᱤᱨ ᱠᱚᱫᱚ ᱚᱝᱠᱟ ᱫᱚ ᱵᱟᱹᱱᱩᱜᱼᱟ ᱟᱞᱮ ᱥᱮᱫ ᱫᱚ᱾ ᱟᱨ ᱢᱟᱱᱮ ᱥᱚᱢᱟᱱ ᱜᱮᱭᱟ ᱟᱨ ᱞᱟᱹᱭ ᱞᱮᱠᱷᱟᱱ ᱫᱚ ᱵᱤᱞᱟᱹᱛ ᱫᱤᱥᱚᱢ ᱛᱚ ᱚᱝᱠᱟ ᱥᱚᱢᱟᱱ ᱪᱮᱜ ᱦᱚᱸ ᱚᱝᱠᱟ ᱵᱩᱨᱩ ᱠᱚᱦᱚᱸ ᱵᱟᱝ ᱛᱟᱦᱮᱱᱟ ᱟᱨ ᱯᱩᱨ ᱟᱞᱮ ᱥᱮᱫ ᱫᱚ ᱥᱚᱢᱟᱱ ᱜᱮᱭᱟ ᱵᱤᱨ ᱠᱩ ᱚᱝᱠᱟ ᱵᱟᱹᱱᱩᱜ-ᱟ ᱡᱟᱦᱟᱸ ᱞᱟᱹᱭ ᱠᱮᱫᱟ ᱵᱤᱱ ᱫᱟᱨᱮ ᱠᱩ ᱚᱝᱠᱟ ᱟᱨ ᱟᱞᱮ ᱥᱮᱫ ᱫᱚ ᱱᱤᱭᱟᱹᱢ ᱢᱮᱱᱟᱜ-ᱟ ᱥᱟᱨᱡᱚᱢ ᱫᱟᱨᱮ ᱫᱚ ᱮᱠᱫᱚᱢ ᱜᱮ ᱵᱟᱹᱱᱩᱜᱼᱟ ᱜᱚᱝᱠᱮ ᱞᱟᱹᱭ ᱞᱮᱠᱷᱟᱱ᱾ ᱟᱯᱮ ᱥᱮᱫ ᱫᱚ ᱜᱚᱝᱠᱮ ᱟᱹᱰᱤ ᱡᱩᱨ ᱜᱮ ᱢᱮᱱᱟᱜ-ᱟ ᱥᱮ ᱥᱮᱜ ᱥᱟᱨᱚᱢ ᱫᱟᱨᱮ?
ᱦᱮᱸ ᱜᱚᱝᱠᱮ ᱟᱞᱮ ᱫᱚ ᱥᱟᱨᱡᱚᱢ ᱵᱤᱨ ᱜᱮ ᱞᱟᱹᱭ ᱜᱟᱱᱚᱜᱼᱟ ᱱᱚᱣᱟ ᱡᱟᱦᱟᱸ ᱠᱚ᱾ ᱮᱴᱟᱜ ᱫᱟᱨᱮ ᱠᱚᱞᱤᱧ ᱞᱟᱹᱭ ᱵᱟᱲᱟ ᱠᱮᱫᱟ ᱦᱮᱸ ᱥᱮ ᱵᱟᱝ ᱱᱚᱜᱼᱚᱭ ᱯᱚᱴᱟᱥ ᱫᱟᱨᱮ ᱠᱚ ᱥᱮ ᱢᱟᱛᱠᱚᱢ ᱫᱟᱨᱮ ᱠᱚ ᱦᱮᱸ ᱥᱮ᱾ ᱚᱱᱟ ᱠᱚᱫᱚ ᱟᱹᱰᱤ ᱠᱚᱢ ᱜᱮᱭᱟ ᱢᱟᱱᱮ ᱞᱟᱹᱭ ᱜᱟᱱᱚᱜᱼᱟ ᱡᱩᱚᱫᱤ ᱢᱤᱫ ᱥᱟᱭᱴᱨᱤ ᱢᱟᱱᱮ ᱵᱤᱨ ᱨᱮ ᱡᱩᱫᱤ ᱢᱤᱫ ᱥᱟᱭᱴᱤ ᱫᱟᱨᱮ ᱛᱟᱦᱮᱱᱟ ᱦᱮᱸ ᱥᱮ ᱵᱟᱝ᱾ ᱛᱚ ᱜᱮᱞ ᱜᱮᱞ ᱵᱟᱨᱭᱟ ᱜᱟᱱ ᱜᱮ ᱚᱝᱠᱟ ᱯᱚᱴᱟᱥ ᱫᱟᱨᱮ ᱥᱮᱭ ᱢᱟᱛᱠᱚᱢ ᱫᱟᱨᱮ ᱚᱱᱟ ᱠᱚ ᱢᱮᱥᱟ ᱠᱟᱛᱮᱜ ᱟᱨ ᱵᱟᱫᱽ ᱵᱟᱹᱠᱤ ᱠᱚᱫᱚ ᱥᱟᱱᱟᱢᱟᱜ ᱜᱮ ᱥᱟᱨᱡᱚᱢ ᱫᱟᱨᱮ ᱠᱟᱱ ᱛᱟᱞᱮᱭᱟ᱾
ᱟᱪᱪᱷᱟ ᱟᱪᱪᱷᱟ᱾ ᱟᱨ ᱞᱟᱹᱭ ᱞᱮᱠᱷᱟᱱ ᱜᱚᱝᱠᱮ ᱟᱞᱮᱥᱮᱫ ᱫᱚ ᱚᱝᱠᱟ ᱫᱟᱨᱮ ᱫᱚ ᱵᱟᱹᱱᱩᱜᱼᱟ ᱠᱤᱱᱛᱩ ᱟᱞᱮᱥᱮᱫ ᱫᱚ ᱚᱱᱟ ᱩᱞ ᱵᱟᱜᱟᱱ ᱠᱚ ᱢᱮᱱᱟᱜᱼᱟ᱾ ᱩᱞ ᱫᱟᱨᱮ ᱵᱟᱜᱟᱱ ᱠᱚ ᱢᱮᱱᱟᱜᱼᱟ ᱟᱨ ᱡᱟᱦᱟᱸ ᱠᱚ ᱡᱟᱦᱟᱸ ᱠᱚ ᱯᱚᱴᱟᱥ ᱠᱚᱵᱤᱱ ᱞᱟᱹᱭ ᱠᱮᱫᱟ ᱚᱱᱟ ᱠᱚᱫᱚ ᱠᱷᱩᱵ ᱮᱠᱴᱟ ᱫᱚ ᱵᱟᱹᱱᱩᱜ ᱛᱟᱞᱮᱭᱟ ᱟᱹᱰᱤ ᱠᱚᱢ᱾
ᱟᱪᱪᱷᱟ ᱟᱪᱪᱷᱟ ᱟᱪᱪᱷᱟ᱾
ᱢᱟᱱᱮ ᱜᱚᱢᱠᱮ ᱛᱟᱦᱟᱞᱮ ᱟᱯᱮ ᱥᱮᱫ ᱫᱚ ᱯᱟᱨᱠᱚᱢ ᱠᱚ ᱢᱮᱱᱟᱜ ᱛᱟᱯᱮᱭᱟ ᱥᱮ ᱵᱟᱝᱟ?
ᱝᱠᱮ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱯᱟᱨᱠᱚᱢ ᱫᱚ ᱜᱚᱝᱠᱮ ᱠᱷᱩᱵ ᱮᱠᱴᱟ ᱫᱚ ᱵᱟᱹᱱᱩᱜᱼᱟ ᱜᱚᱝᱠᱮ ᱞᱟᱹᱭ ᱞᱮᱠᱷᱟᱱ ᱫᱚ᱾ ᱟᱹᱰᱤ ᱠᱚᱢ ᱟᱞᱮ ᱥᱮᱫ ᱫᱚ ᱛᱚ ᱜᱚᱝᱠᱮ ᱟᱯᱮ ᱥᱮᱫ ᱫᱚ ᱢᱮᱱᱟᱜ-ᱟ ᱥᱮ ᱪᱮᱫ?
ᱦᱮᱸ ᱜᱚᱢᱠᱮ ᱢᱟᱱᱮ ᱟᱞᱮ ᱥᱮᱫ ᱫᱚ ᱯᱟᱨᱠᱚᱢ ᱠᱚᱫᱚ ᱢᱮᱱᱟᱜ ᱜᱮᱭᱟ ᱟᱹᱰᱤ ᱡᱟᱹᱥ ᱡᱟᱹᱥᱛᱤ ᱜᱮ ᱠᱚ ᱟᱨᱠᱤ ᱧᱟᱢᱚᱜᱼᱟ ᱮᱭ ᱠᱟᱨᱚᱱ ᱛᱮ ᱠᱟᱨᱚᱱ ᱟᱞᱮ ᱡᱟᱦᱟᱸ ᱨᱮ ᱚᱲᱟᱜ ᱛᱟᱞᱮ ᱦᱮᱸ ᱥᱮ ᱵᱟᱝᱟ ᱦᱮᱸ᱾ ᱛᱚ ᱟᱵᱚ ᱡᱮᱢᱚᱱ ᱥᱟᱱᱛᱟᱲ ᱠᱚ ᱟᱵᱚ ᱫᱚ ᱡᱮᱢᱚᱱ ᱪᱟᱥᱼᱵᱟᱥ ᱠᱟᱛᱮ ᱵᱚᱱ ᱡᱚᱢᱟ ᱦᱮᱸ ᱥᱮ ᱵᱟᱝ᱾ ᱚᱝᱠᱟ ᱠᱤᱪᱷᱩ ᱯᱟᱹᱨᱤᱥ ᱨᱮᱱ ᱦᱚᱲ ᱢᱮᱱᱟᱜ ᱠᱚᱣᱟ ᱩᱝᱠᱩᱣᱟᱜ ᱫᱚ ᱡᱟᱦᱟᱸ ᱡᱤᱵᱤᱠᱟ ᱠᱟᱱ ᱛᱟᱠᱚᱣᱟ ᱦᱮᱸ ᱥᱮ ᱵᱟᱝ ᱚᱱᱟ ᱫᱚ ᱯᱟᱨᱠᱚᱢ ᱵᱮᱱᱟᱣ ᱠᱟᱛᱮᱜ ᱜᱮ ᱛᱚ ᱟᱞᱮ ᱟᱛᱩ ᱨᱮᱜᱮ ᱢᱮᱱᱟᱜ ᱠᱚᱣᱟ ᱩᱝᱠᱩ ᱫᱚ ᱟᱫᱚ ᱦᱟᱸᱰᱮ ᱱᱰᱮᱱᱟᱜ ᱡᱟᱦᱟᱸ ᱟᱭᱢᱟ ᱞᱮᱠᱟᱱ ᱫᱟᱨᱮ᱾ ᱪᱚᱞᱞᱟ ᱫᱟᱨᱮ ᱠᱚ ᱥᱮ ᱥᱟᱨᱡᱚᱢ ᱫᱟᱨᱮ ᱠᱚ ᱥᱮ ᱛᱤᱨᱤᱞ ᱫᱟᱨᱮ ᱠᱚ ᱥᱮ ᱱᱚᱜᱼ ᱱᱚᱝᱠᱟ ᱟᱭᱢᱟ ᱫᱟᱨᱮ ᱠᱷᱟᱹᱛᱤᱨ ᱨᱮᱱᱟ ᱠᱚ ᱠᱟᱴᱷ ᱠᱚ ᱵᱮᱱᱟᱣᱟ ᱤᱱᱟᱹ ᱤᱱᱟᱹ ᱛᱟᱭᱱᱚᱢ ᱫᱚ ᱯᱟᱨᱠᱚᱢ ᱠᱚ ᱵᱮᱱᱟᱣᱟ ᱯᱟᱨᱠᱚᱢ ᱵᱮᱱᱟᱣ ᱠᱟᱛᱮᱜ ᱟᱫᱚ ᱵᱟᱡᱟᱨ ᱛᱮᱠᱚ ᱟᱠᱷᱨᱤᱧᱟ, ᱛᱚ ᱩᱝᱠᱩᱣᱟᱜ ᱫᱚ ᱚᱱᱟ ᱜᱮ ᱛᱟᱠᱚ ᱠᱟᱹᱢᱤ ᱟᱫᱚ ᱟᱯᱮ ᱥᱮᱫ ᱫᱚ ᱵᱟᱝ ᱧᱟᱢᱚᱜᱼᱟ ᱱᱚᱣᱟ ᱫᱚ ᱟᱹᱰᱤ ᱫᱩᱠ ᱨᱮᱭᱟᱜ ᱠᱟᱛᱷᱟ ᱠᱟᱱᱟ᱾
ᱦᱮᱸ ᱜᱚᱝᱠᱮ ᱱᱚᱜᱼᱚᱱᱠᱟ᱾ ᱠᱟ ᱥᱮᱫᱟᱭ ᱫᱚ ᱛᱟᱦᱮᱸ ᱠᱟᱱᱟ ᱦᱤᱛᱚᱝ ᱫᱚ ᱚᱱᱠᱟ ᱚᱱᱟ ᱠᱚ ᱵᱟᱹᱭ ᱵᱟᱹᱭᱛᱮ ᱟᱫ ᱪᱟᱵᱟᱜ ᱠᱟᱱᱟ᱾ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ᱾ ᱪᱮᱫᱟᱜ ᱥᱮ ᱯᱟᱨᱠᱚᱢ ᱦᱚᱸ ᱟᱹᱰᱤ ᱞᱟᱹᱠᱛᱤᱭᱟᱱ ᱡᱤᱱᱤᱥ ᱠᱟᱱ ᱜᱮᱭᱟ᱾
ᱦᱮᱸ ᱧᱮᱞ ᱵᱤᱱ᱾ ᱦᱮᱸ ᱜᱚᱝᱠᱮ ᱱᱟᱜᱼᱚᱭ ᱧᱮᱞ ᱵᱤᱱ ᱵᱤᱪᱷᱱᱟᱹ ᱠᱚ ᱡᱟᱦᱟᱸ ᱵᱚ ᱫᱚᱢ ᱜᱤᱛᱤᱡ ᱠᱟᱱᱟ ᱵᱚᱱ ᱤᱝᱨᱮᱡᱤ ᱛᱮ ᱡᱟᱦᱟᱸ ᱵᱮᱴ ᱵᱚᱱ ᱞᱟᱹᱭᱫᱟ, ᱦᱮᱸ ᱥᱮ ᱵᱟᱝ? ᱚᱱᱟ ᱫᱚ ᱦᱟᱸᱰᱮ ᱱᱟᱰᱮ ᱫᱚ ᱵᱟᱵᱤᱱ ᱛᱩᱞ ᱤᱫᱤ ᱫᱟᱲᱮᱭᱟᱜᱼᱟ ᱢᱮᱱᱠᱷᱟᱱ ᱢᱤᱫᱴᱮᱱ ᱯᱟᱨᱠᱚᱢ ᱫᱚ ᱡᱚᱠᱷᱚᱱ ᱡᱟᱦᱟᱸ ᱛᱤᱨ ᱨᱤᱵᱤᱱ ᱢᱚᱱᱮᱭᱟ ᱚᱸᱰᱮ ᱠᱷᱚᱱ ᱵᱤᱱ ᱩᱴᱷᱟᱹᱣ ᱤᱫᱤ ᱜᱚᱜ ᱠᱟᱜᱼᱟ ᱠᱚᱱᱚ ᱵᱮᱯᱟᱨ ᱜᱮ ᱵᱟᱝ ᱠᱟᱱᱟ᱾
ᱦᱮᱸ ᱜᱚᱝᱠᱮ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ, ᱮᱠᱫᱚᱢ ᱚᱱᱟ ᱠᱚᱫᱚ ᱟᱹᱰᱤ ᱱᱟᱯᱟᱭ ᱮᱸᱜ ᱪᱮᱫᱟᱜ ᱥᱮ ᱚᱱᱟ ᱠᱚᱫᱚ ᱠᱟᱹᱢᱤ ᱨᱮᱜᱮ ᱞᱟᱜᱟᱜᱼᱟ ᱟᱹᱰᱤ ᱢᱤᱫᱴᱮᱱ ᱡᱟᱭᱜᱟ ᱠᱷᱚᱱ ᱮᱴᱟᱜ ᱡᱟᱭᱜᱟᱢ ᱤᱫᱤ ᱫᱟᱲᱮᱭᱟᱜᱼᱟ᱾
ᱦᱳᱭ᱾ ᱛᱚ ᱜᱚᱢᱠᱮ ᱞᱟᱹᱭᱫᱟᱹᱧ ᱦᱮᱸ ᱜᱚᱝᱠᱮ ᱚᱠᱛᱚ ᱠᱚ ᱦᱩᱭ ᱤᱫᱤᱭᱮᱱᱟ ᱛᱟᱞᱦᱮ ᱟᱫᱚ ᱯᱚᱨᱮᱛᱮ ᱨᱚᱯᱚᱲ ᱦᱩᱭᱩᱜᱼᱟ, ᱦᱮᱸ ᱥᱮ ᱵᱟᱝ?
ᱦᱮᱸ ᱜᱚᱝᱠᱮ᱾
ᱛᱟᱦᱚᱞᱮ ᱱᱤᱛ ᱫᱷᱟᱨᱟ ᱡᱚᱦᱟᱨ ᱜᱮ ᱦᱮᱸᱥᱮ᱾